ᱦᱮᱞᱳ! ᱦᱮᱞᱳ!
ᱦᱮᱞᱳ!
ᱦᱮᱞᱳ!
ᱦᱩᱸ, ᱜᱚᱢᱠᱮ ᱴᱟᱣᱟᱨ ᱵᱟᱭ ᱧᱟᱢᱮᱫ ᱛᱟᱵᱤᱱᱟ ᱾ ᱦᱮᱸ ᱱᱤᱛᱳᱜ ᱫᱚ ᱜᱚᱝᱠᱮ ᱟᱸᱡᱚᱢᱚᱜ ᱠᱟᱱᱟ ᱾ ᱛᱟᱦᱞᱮ ᱜᱚᱢᱠᱮ ᱛᱟᱦᱚᱞᱮ ᱟᱯᱮ ᱥᱮᱫ ᱫᱚ ᱪᱮᱫᱠᱟᱭ ᱦᱮᱞᱳ!
ᱦᱮᱞᱳ!
ᱜᱚᱢᱠᱮ ᱨᱚᱲ ᱵᱟᱝ ᱟᱸᱡᱚᱢᱚᱜ ᱠᱟᱱᱟ? ᱦᱮᱞᱳ!
ᱦᱩᱸ ᱦᱩᱸ ᱟᱸᱡᱚᱢ ᱫᱟᱞᱤᱧ ᱾
ᱦᱚᱸ ᱾
ᱦᱮᱞᱳ! ᱵᱟᱝ ᱟᱸᱡᱚᱢᱚᱜ ᱠᱟᱱᱟ ᱨᱚᱲ?
ᱚᱸ ᱚᱠᱟ ᱞᱮᱠᱟᱨᱮ ᱰᱤᱥᱴᱟᱵ ᱦᱚᱸ ᱱᱤᱛᱚᱜ ᱞᱤᱧ ᱠᱟᱱᱟ ᱾
ᱟᱪᱪᱷᱟ, ᱛᱟᱦᱚᱞᱮ ᱜᱚᱢᱠᱮ ᱟᱯᱮᱥᱮᱫ ᱫᱚ ᱪᱤᱫ ᱠᱟᱭ ᱫᱟᱜ ᱵᱟᱲᱟᱭᱮᱫᱟ?
ᱟ ᱜᱚᱝᱠᱮ ᱚᱱᱠᱟ ᱢᱟ ᱫᱟᱜ ᱡᱟᱹᱲᱤ ᱠᱚᱢ ᱜᱮᱭᱟ ᱱᱚᱜᱼᱚᱭ ᱱᱟᱦᱟᱜ ᱟᱨ ᱨᱚᱦᱚᱭ ᱠᱚ ᱦᱟᱸᱜ ᱵᱟᱝᱞᱮ ᱮᱦᱚᱵ ᱫᱟᱲᱮ ᱟᱠᱟᱫᱟ ᱫᱮᱨᱤᱛᱮ ᱫᱟᱜ ᱠᱷᱟᱹᱛᱤᱨᱟᱜ ᱾
ᱟᱪᱪᱷᱟ ᱜᱚᱝᱠᱮ, ᱛᱚᱵᱮ ᱜᱚᱢᱠᱮ ᱱᱤᱛᱚᱜ ᱫᱚ ᱱᱟᱯᱟᱭ ᱵᱟᱲᱟ ᱜᱮ? ᱟᱞᱮ ᱥᱮᱫ ᱦᱚᱸ ᱜᱚᱝᱠᱮ ᱦᱮᱜᱼᱮᱸ ᱨᱚᱦᱚᱭ ᱮᱦᱚᱵ ᱦᱩᱭᱩᱜ ᱠᱟᱱᱟ ᱾
ᱟᱪᱪᱷᱟ ᱾
ᱟᱪᱪᱷᱟ, ᱛᱟᱦᱚᱞᱮ ᱜᱚᱝᱠᱮ ᱟᱞᱮ ᱥᱮᱫ ᱫᱚ ᱟᱞᱮ ᱥᱮᱫ ᱫᱚ ᱦᱚᱜᱼᱚᱭ ᱨᱚᱦᱚᱭ ᱠᱚ ᱮᱦᱚᱵ ᱵᱟᱲᱟ ᱦᱩᱭᱩᱜ ᱠᱟᱱᱟ ᱫᱟᱜ ᱠᱮᱫᱟᱭ ᱛᱮᱦᱮᱱ ᱫᱚ ᱥᱟᱨᱟᱫᱤᱱ ᱞᱮᱠᱟ ᱜᱮ ᱾
ᱟᱪᱪᱷᱟ, ᱚᱱᱠᱟ ᱫᱚ ᱱᱟᱜ ᱟᱞᱮ ᱥᱮᱫ ᱫᱚ ᱱᱟᱜ ᱚᱱᱠᱟᱱᱟᱜ ᱱᱤᱛ ᱫᱚ ᱯᱷᱟᱸᱠᱟ ᱜᱮᱭᱟ ᱚᱱᱠᱟ ᱫᱟᱜ ᱡᱟᱹᱲᱤ ᱠᱚᱦᱚᱸ ᱵᱟᱝᱜᱮ ᱚᱱᱠᱟ ᱦᱟᱞ ᱦᱟᱞᱠᱟ ᱢᱟᱪᱷᱟ ᱥᱤᱛᱩᱝ ᱮᱜᱼᱟ᱾
ᱟᱪᱪᱷᱟ ᱵᱟᱝ ᱜᱚᱝᱠᱮ ᱛᱮᱦᱮᱧ ᱫᱚ ᱥᱮᱛᱟᱜ ᱠᱷᱚᱱᱟᱜ ᱜᱮ ᱫᱟᱜ ᱫᱚ ᱤᱫᱤᱭᱮᱫᱟᱭ ᱾ ᱛᱮᱦᱮᱧ ᱫᱚ ᱨᱚᱦᱚᱭ ᱨᱮᱱᱟᱜ ᱜᱮ ᱯᱨᱳᱜᱨᱟᱢ ᱢᱮᱱᱟᱜᱼᱟ, ᱛᱮᱦᱮᱧ ᱫᱚ ᱨᱚᱦᱚᱭ ᱞᱟᱹᱜᱤᱫ ᱟᱞᱮ ᱾
ᱢᱤᱫ ᱫᱷᱟᱨᱮ ᱯᱮᱜᱮ ᱚᱱᱠᱟ ᱫᱟᱜ ᱠᱟᱱᱟᱭ ᱟᱯᱮ ᱯᱟᱦᱟᱴᱟ ᱜᱮ ᱱᱤᱛᱚᱜ ᱫᱚ ᱟᱞᱮ ᱯᱟᱦᱴᱟ ᱫᱚ ᱵᱟᱝ ᱜᱮ᱾
ᱟᱪᱪᱷᱟ ᱜᱚᱝᱠᱮ ᱟᱯᱮ ᱫᱚ ᱚᱠᱟᱴᱟᱝ ᱰᱤᱥᱴᱤᱠ ᱯᱟᱲᱟᱜ ᱠᱟᱱ ᱛᱟᱯᱮᱭᱟ ᱜᱚᱝᱠᱮ?
ᱚᱱᱠᱟ ᱫᱚ ᱱᱟᱦᱟᱜ ᱟᱞᱮᱫ ᱫᱚ
ᱯᱩᱨᱩᱞᱤᱭᱟᱹ ᱰᱤᱥᱴᱤᱠ ᱟᱪᱪᱷᱟ ᱜᱚᱝᱠᱮ ᱟᱞᱮᱚ ᱫᱚ ᱵᱟᱸᱠᱩᱲᱟ ᱰᱤᱥᱴᱤᱠ᱾
ᱦᱳᱭ ᱟᱨ ᱟᱪᱪᱷᱟ ᱟᱪᱪᱷᱟ᱾
ᱟᱞᱤᱧ ᱫᱚ ᱵᱟᱠᱩᱲᱟ ᱰᱤᱥᱴᱤᱠ᱾
ᱦᱳᱭ ᱦᱳᱭ ᱚᱱᱠᱟ ᱫᱚ ᱱᱟᱦᱟᱜ ᱟᱞᱮ ᱫᱚ ᱵᱟᱨᱦᱟ ᱫᱤᱥᱚᱢ ᱢᱮᱱ ᱞᱮᱠᱷᱟᱱ ᱫᱚ᱾
ᱟᱪᱪᱷᱟ᱾ ᱛᱟᱞᱦᱮ ᱜᱚᱝᱠᱮ ᱱᱤᱛᱚᱜ ᱫᱚ ᱚᱲᱮᱡ ᱠᱚᱨᱮ ᱜᱮ ᱛᱟᱦᱚᱞᱮ?
ᱦᱮᱸ ᱦᱮᱸ ᱱᱤᱛᱚᱜ ᱫᱚ ᱚᱲᱟᱜ ᱠᱚᱨᱮ ᱜᱮ᱾
ᱚ ᱛᱟᱞᱦᱮ ᱜᱚᱝᱠᱮ ᱦᱤᱛᱚᱜ ᱫᱚ ᱠᱟᱹᱢᱤ ᱠᱚᱫᱚ ᱵᱟᱹᱱᱩᱜᱼᱟ ᱵᱟᱝ?
ᱚᱭ ᱦᱳᱭ ᱪᱮᱫ ᱵᱮᱱ ᱪᱮᱤᱠᱟᱹᱭᱟ ᱟᱨ ᱚᱱᱠᱟ ᱚᱠᱛᱚ ᱢᱟᱪᱷᱟ ᱫᱟᱜ ᱡᱟᱹᱲᱤ ᱠᱚ ᱵᱟᱝ ᱛᱮ ᱨᱚᱦᱚᱭ ᱠᱚᱦᱚᱸ ᱮᱛᱚᱦᱚᱵ ᱵᱟᱝ ᱦᱩᱭ ᱟᱠᱟᱱᱟ᱾
ᱟᱪᱪᱷᱟ ᱚᱝᱠᱟ ᱜᱮ ᱜᱚᱝᱠᱮ ᱟᱞᱮ ᱥᱮᱫ ᱦᱚᱸ ᱱᱚᱜ-ᱚᱭ ᱫᱟᱜ ᱡᱟᱹᱲᱤ ᱠᱷᱟᱹᱛᱤᱨ ᱛᱮ ᱜᱚᱝᱠᱮ ᱨᱚᱦᱚᱭ ᱠᱚᱦᱚᱸ ᱦᱤᱛᱚᱜ ᱫᱚ ᱟᱨᱟᱢᱵᱚᱣ ᱟᱠᱟᱱᱟ᱾ ᱛᱳᱜ ᱫᱚ ᱟᱫᱚ ᱨᱚᱦᱚᱭ ᱠᱚ ᱟᱥᱛᱮ ᱟᱥᱛᱮ ᱠᱚ ᱪᱩᱠᱟᱹᱣ ᱟᱹᱜᱩᱭᱮᱫᱟ ᱵᱟᱹᱭᱦᱟᱹᱲ ᱠᱚᱫᱚ᱾ ᱢᱚᱴᱟᱢᱩᱴᱤ ᱛᱳᱜ ᱫᱚ ᱟᱫᱚ ᱜᱷᱩᱴᱩ ᱥᱮᱫ ᱨᱟᱠᱟᱵ ᱨᱮᱱᱟᱜ ᱱᱚᱣᱟ ᱟᱞᱮ ᱯᱟᱦᱴᱟ ᱫᱚ ᱦᱟᱸᱜ ᱠᱷᱟᱱ ᱢᱟᱲᱟᱝ ᱜᱮᱭᱟ᱾ ᱛᱟᱦᱞᱮ ᱜᱚᱢᱠᱮ ᱱᱮᱥ ᱫᱚ ᱵᱩᱨᱩ ᱵᱚᱸᱜᱟ ᱦᱩᱭᱱᱟ ᱛᱚ ᱪᱟᱞᱟᱣ ᱞᱮᱱᱟ ᱵᱤᱱ ᱥᱮ ᱵᱟᱝ?
ᱦᱟᱸᱜ ᱚᱱᱠᱟ ᱫᱚ ᱱᱟᱦᱟᱜ ᱜᱚᱝᱠᱮ ᱴᱟᱨᱜᱮᱴ ᱛᱟᱦᱮᱸ ᱞᱮᱱ ᱛᱟᱦᱮᱱ ᱜᱮᱭᱟ ᱪᱟᱞᱟᱜ ᱢᱮᱱᱛᱮ ᱥᱮ ᱠᱚᱲᱟ ᱠᱚᱦᱚᱸ ᱥᱟᱱᱟᱢ ᱠᱚ ᱡᱟᱦᱟᱸ ᱛᱤᱱᱟᱹᱜ ᱡᱚᱴᱟᱣ ᱠᱚ ᱥᱟᱹᱛ ᱵᱟᱲᱟ ᱞᱮᱱ ᱜᱮᱭᱟ ᱠᱚ ᱚᱱᱠᱟ ᱫᱚ ᱟᱨ ᱟᱹᱛᱤᱱ ᱞᱤᱧ ᱞᱟᱹᱭᱟ ᱲᱵᱮᱱᱟ ᱟᱹᱭ ᱱᱚ ᱵᱟᱡᱟ ᱜᱟᱱ ᱥᱮᱱ ᱠᱷᱚᱱ ᱮᱢᱚᱱ ᱫᱟᱜ ᱮ ᱞᱟᱜᱟᱣ ᱠᱮᱫᱟ ᱠᱟᱹᱴᱤᱡ ᱦᱤᱞᱳ ᱡᱩᱫᱤ ᱯᱷᱟᱸᱠᱟᱭ ᱥᱮ ᱥᱮᱱᱚᱜ ᱟᱵᱮᱱ, ᱱᱚᱝᱠᱟᱭ ᱱᱟᱥᱮ ᱱᱟᱥᱮ ᱦᱚᱸ ᱡᱩᱫᱤ ᱯᱷᱟᱸᱠᱟᱭᱟᱭ ᱮᱱ ᱨᱮᱦᱚᱸ ᱥᱮᱱᱚᱜ ᱜᱟᱱᱚᱜᱼᱟ᱾ ᱟᱨ ᱯᱩᱨᱟᱹ ᱢᱤᱫ ᱵᱮᱜᱟᱛᱟᱲ ᱯᱩᱨᱟᱹ ᱳᱭ ᱛᱤᱱ ᱵᱟᱡᱟ ᱫᱷᱟᱹᱵᱤᱡ-ᱮ ᱫᱟᱜ ᱟᱠᱟᱫᱟᱭ᱾ ᱦᱟᱸ ᱢᱟᱲᱟᱝ ᱨᱮᱱᱟᱜ ᱠᱟᱛᱷᱟ ᱠᱟᱱᱟ᱾ ᱱᱤᱛᱚᱜ ᱫᱚ ᱫᱟᱜ ᱵᱟᱭ ᱫᱟᱜ ᱮᱫ ᱛᱮ ᱠᱟᱹᱢᱤ ᱠᱚᱢᱟ ᱵᱟᱭ ᱜᱟᱱᱚᱜ ᱠᱟᱱᱟ ᱛᱚ ᱩᱱ ᱚᱠᱛᱚ
ᱟᱪᱪᱷᱟ ᱜᱚᱢᱠᱮ ᱵᱟᱝ ᱟᱞᱮᱥᱮᱫ ᱦᱚᱸ ᱱᱚᱱᱛᱮ ᱫᱚ ᱫᱟᱜ ᱫᱚᱭ ᱫᱟᱜ ᱞᱮᱫᱟ᱾ ᱛᱟᱨ ᱛᱟᱦᱚᱞᱮ ᱦᱚᱸ ᱥᱮᱛᱟᱜ ᱧᱚᱜ ᱠᱟᱹᱡ ᱫᱚ ᱟᱥᱩᱞ ᱞᱮᱫᱟᱭ, ᱤᱱᱟᱹᱜ ᱟᱥᱩᱞ ᱨᱮᱜᱮ ᱠᱚᱲᱟ ᱠᱚ ᱞᱟᱹᱭᱫᱟ ᱪᱚᱞᱚ ᱛᱟᱦᱚᱞᱮ ᱢᱚᱴᱚᱨ ᱥᱟᱭᱠᱮᱞ ᱛᱮᱫᱚ ᱟᱞᱮ ᱫᱚᱥᱩᱨ ᱜᱮᱭᱟ ᱵᱮᱥᱤ ᱫᱚ ᱵᱟᱝ ᱥᱟᱺᱜᱤᱧᱟ ᱯᱨᱟᱭ ᱠᱩᱲᱤ ᱢᱟᱱᱮ ᱯᱚᱸᱪᱤᱥ ᱠᱤᱞᱳᱢᱤᱴᱟᱨ ᱜᱟᱱ᱾ ᱛᱟ ᱞᱟᱹᱭᱫᱟᱠᱚ ᱫᱮ ᱱᱚᱣᱟ ᱥᱩᱨ ᱜᱮᱭᱟ, ᱛᱟᱦᱞᱮ ᱢᱚᱴᱚᱨ ᱥᱟᱭᱠᱮᱞ ᱠᱚ ᱛᱩᱫ ᱠᱮᱫ ᱛᱟᱞᱮᱭᱟ᱾ ᱪᱚᱞᱚ ᱛᱟᱦᱚᱞᱮ ᱵᱚᱱ ᱟᱹᱪᱩᱨ ᱦᱮᱡᱼᱟᱜ ᱟ᱾ ᱛᱟᱦᱞᱮ ᱪᱟᱞᱟᱣ ᱦᱚᱸᱞᱮ ᱪᱟᱞᱟᱣᱱᱟ ᱱᱟᱯᱟᱭ ᱜᱮ᱾ ᱪᱟᱞᱟᱣ ᱥᱚᱢᱚᱭ ᱠᱟᱹᱡ ᱫᱟᱜ ᱮ ᱧᱟᱢ ᱠᱮᱫ ᱞᱮᱭᱟ ᱠᱟᱹᱡ ᱞᱮ ᱞᱚᱦᱚᱫ ᱱᱟ, ᱵᱩᱨᱩ ᱦᱚᱸᱞᱮ ᱫᱮᱡ ᱦᱚᱸᱞᱮ ᱫᱮᱡ ᱮᱱᱟ᱾ ᱵᱩᱨᱩ‌‌ ᱞᱮ ᱫᱮᱡᱚᱜ ᱠᱟᱱᱟ ᱯᱨᱟᱭ ᱛᱤᱱᱴᱟ ᱥᱮᱫ᱾
ᱦᱳᱭ᱾
ᱵᱩᱨᱩ ᱦᱚᱸ ᱫᱮᱡ ᱠᱟᱛᱮᱫ ᱟᱬᱜᱳᱭᱱᱟᱞᱮ, ᱟᱬᱜᱚ ᱠᱟᱛᱮᱫ ᱦᱤᱡᱩᱜ ᱥᱚᱢᱚᱭ ᱟᱨᱚ ᱫᱟᱜ ᱮ ᱧᱟᱢ ᱠᱮᱫ ᱞᱮᱭᱟ᱾ ᱚᱱᱠᱟᱱ ᱥᱚᱢᱚᱥᱥᱟ ᱨᱮᱞᱮ ᱯᱟᱲᱦᱟᱣ ᱞᱮᱱᱟ ᱢᱟᱱᱮ ᱩᱱᱟᱹᱜ ᱵᱷᱟᱞᱤ ᱧᱚᱜ ᱫᱚ ᱵᱟᱞᱮ ᱧᱮᱞ ᱫᱟᱲᱮᱭᱟᱫᱟ᱾
ᱦᱳᱭ ᱛᱟᱞᱦᱮ ᱚᱱᱠᱟ ᱫᱚ ᱱᱟᱦᱟᱜ ᱢᱟᱱᱮ ᱢᱮᱱᱞᱠᱷᱟᱱ ᱫᱚ ᱟᱵᱮᱱ ᱦᱟᱸᱜ ᱚᱱᱠᱟ ᱵᱩᱨᱩ ᱵᱚᱸᱜᱟ ᱦᱤᱞᱳᱜ ᱨᱮᱱᱟᱜ ᱠᱟᱛᱷᱟ ᱵᱮᱱ ᱞᱟᱹᱭᱫᱟ ᱚᱱᱠᱟ ᱫᱚ ᱟᱞᱮ ᱫᱚ ᱴᱟᱨᱜᱮᱴ ᱛᱟᱦᱮᱸ ᱞᱮᱱ
ᱟᱪᱪᱷᱟ᱾ ᱩᱱᱦᱤᱞᱚᱜ ᱴᱟᱨᱜᱮᱴ ᱛᱟᱦᱮᱸ ᱞᱮᱱ ᱛᱟᱵᱤᱱᱟ ᱵᱟᱝ?
ᱦᱳᱭ ᱦᱳᱭ ᱦᱳᱭ ᱟᱨ ᱛᱟᱨᱯᱚᱨ ᱛᱟᱦᱚᱞᱮ ᱴᱟᱨᱜᱮᱴ ᱵᱟᱝ ᱦᱚᱛᱚᱜ ᱛᱮ ᱵᱩᱨᱩ ᱵᱚᱸᱜᱟ ᱦᱤᱞᱳᱜ ᱫᱚ ᱵᱟᱝᱜᱮ ᱟᱫᱚ ᱡᱚᱠᱷᱚᱱ ᱱᱟᱦᱜ ᱥᱮᱭ ᱚᱱᱠᱟ ᱛᱮᱜᱮ ᱡᱚᱠᱷᱚᱱ ᱪᱟᱞᱟᱜ ᱦᱩᱭᱩᱜᱼᱟ ᱛᱟᱦᱚᱞᱮ ᱫᱮᱡ ᱛᱚᱨᱟᱜ ᱦᱩᱭᱩᱜᱼᱟ ᱨᱩᱣᱟᱹᱲ ᱥᱚᱢᱚᱭ ᱥᱮ ᱥᱮᱱᱚᱜ ᱥᱚᱢᱚᱭ ᱜᱮ ᱛᱟᱦᱚᱞᱮ ᱚᱱᱠᱟ ᱠᱟᱛᱮᱫ ᱮᱱᱦᱤᱞᱳᱜ ᱢᱟ ᱰᱨᱚ ᱦᱩᱭᱱᱟ ᱫᱚᱥᱟᱨ ᱦᱤᱞᱳᱜ ᱱᱟᱦᱟᱸᱜ ᱡᱚᱠᱷᱚᱱ ᱵᱟᱦᱟ ᱦᱟᱴ ᱯᱟᱛᱟ ᱢᱮᱱᱛᱮ ᱱᱟᱦᱜ ᱟᱛ ᱥᱟᱹᱛ ᱵᱟᱲᱟ ᱥᱮ ᱚᱱᱠᱟ ᱜᱚᱞᱯᱷᱚ ᱵᱟᱲᱟ ᱦᱩᱭᱩᱜ ᱠᱟᱱᱟ ᱾ ᱟᱨ ᱩᱱ ᱚᱠᱛᱚ ᱠᱷᱚᱱ ᱜᱮ ᱫᱟᱜ-ᱮ ᱮᱦᱚᱵ ᱠᱟᱫᱟ ᱚᱠᱟᱨᱮ ᱯᱟᱠᱟᱭᱮᱫ ᱥᱮ ᱪᱟᱞᱟᱣ ᱜᱟᱱᱚᱜ ᱠᱟᱱᱟ ᱚᱱᱟ ᱠᱷᱟᱹᱛᱤᱨ ᱟᱸ ᱱᱤᱭᱟᱹ ᱵᱟᱨ ᱦᱚᱸ ᱢᱤᱥᱱᱟ ᱵᱟᱝᱠᱷᱟᱱ ᱫᱚ ᱚᱱᱠᱟ ᱫᱚ ᱱᱟᱦᱜ ᱵᱟᱨ ᱥᱮᱨᱢᱟ ᱯᱚᱨ ᱯᱚᱨ ᱪᱟᱞᱟᱣ ᱦᱩᱭ ᱞᱮᱱ ᱛᱟᱦᱮᱱᱟ ᱱᱤᱭᱟᱹ ᱢᱟᱲᱟᱝ ᱾
ᱟᱪᱪᱷᱟ ᱜᱚᱢᱠᱮ ᱢᱟᱱᱮ ᱨᱟᱹᱥᱠᱟᱹ ᱫᱚ ᱵᱷᱟᱞᱮ ᱜᱮ ᱨᱟᱹᱥᱠᱟᱹ ᱵᱟᱲᱟ ᱦᱩᱭ ᱞᱮᱱ ᱛᱟᱦᱮᱸᱫ ᱩᱱᱫᱚ?
ᱦᱚᱸ ᱢᱚᱡᱽ ᱜᱮ ᱢᱚᱡᱽ ᱜᱮ ᱚᱱᱠᱟ ᱫᱚ ᱱᱟᱦᱜ ᱱᱚᱣᱟ ᱟᱞᱮ ᱴᱚᱴᱷᱟᱨ ᱨᱮᱱ ᱡᱟᱦᱟᱸᱭ ᱟᱨ ᱰᱤᱡᱮ ᱯᱤᱭᱟᱥᱮᱱ ᱵᱮᱱ ᱩᱨᱩᱢᱠᱷᱟᱱ ᱫᱚ ᱱᱟᱦᱟᱜ ᱚᱱᱠᱟ ᱡᱩᱫᱤ ᱥᱮᱨᱮᱧ ᱠᱚ ᱠᱟᱹᱴᱤᱡ ᱵᱮᱱ ᱟᱸᱡᱚᱢ ᱵᱟᱲᱟ ᱧᱚᱜ ᱠᱷᱟᱱ ᱾
ᱟᱪᱪᱷᱟ ᱾
ᱦᱳᱭ ᱚᱱᱠᱟ ᱫᱚ ᱱᱟᱦᱟᱜ ᱟᱭᱟᱜ ᱯᱟᱨᱥᱚᱱᱟᱞ ᱠᱷᱩᱫᱽ ᱪᱮᱱᱮᱞ ᱢᱮᱱᱟᱜ ᱛᱟᱭᱟ ᱱᱟᱦᱜ ᱾ ᱤᱭᱩᱴᱩᱵᱽ ᱨᱮᱡᱟᱜ ᱟᱨ ᱛᱟᱦᱞᱮ ᱦᱟᱸᱜ ᱟᱞᱮ ᱫᱚ ᱚᱱᱠᱟ ᱫᱚ ᱢᱮᱱ ᱞᱮᱠᱷᱟᱱ ᱫᱚ ᱟᱨ ᱩᱱᱠᱩ ᱫᱚ ᱢᱟᱱ ᱫᱤᱥᱚᱢ ᱟᱞᱮ ᱫᱚ ᱵᱟᱨᱦᱟ ᱫᱤᱥᱚᱢ ᱥᱩᱨ ᱥᱩᱨ ᱢᱮᱱ ᱞᱮᱠᱷᱟᱱ ᱫᱚ ᱟᱞᱮ ᱵᱟᱱᱫᱷᱳᱭᱟᱱ ᱵᱟᱡᱟᱨ ᱛᱟᱞᱮ ᱵᱚᱰᱟᱨ ᱞᱮᱠᱟ ᱾ ᱟᱫᱚ ᱦᱳᱭᱟᱝ ᱟᱞᱮ ᱫᱚ ᱠᱟᱹᱴᱤᱡ ᱢᱟᱹᱴᱤᱡ ᱤᱭᱟᱹ ᱵᱷᱤᱣᱟᱨ ᱪᱮᱫ ᱟᱫᱚ ᱦᱟᱸᱜ ᱩᱱᱤ ᱥᱚᱸᱜᱮ ᱜᱮ ᱠᱟᱹᱴᱤᱡ ᱨᱟᱹᱥᱠᱟᱹ ᱵᱟᱲᱟ ᱠᱮᱫᱟ ᱞᱮ ᱾
ᱥᱟᱶᱛᱟ ᱠᱚᱨᱮᱱ ᱴᱤᱢ ᱠᱚᱠᱚ ᱪᱟᱞᱟᱣ ᱞᱮᱱ ᱛᱟᱦᱮᱱᱟ ᱾
ᱟᱪᱪᱷᱟ ᱟᱪᱪᱷᱟ ᱢᱟᱱᱮ ᱨᱟᱹᱥᱠᱟᱹ ᱫᱚ ᱩᱱ ᱫᱚ ᱟᱹᱰᱤ ᱱᱟᱯᱟᱭ ᱥᱟᱺᱤᱡ ᱜᱮ ᱦᱩᱭᱱᱟ ᱾
ᱦᱚᱸ ᱟᱹᱰᱤ ᱱᱟᱯᱟᱭ ᱜᱮ ᱦᱩᱭᱞᱮᱱ ᱛᱟᱦᱮᱱᱟ ᱚᱱᱠᱟ ᱩᱱᱟᱹᱜ ᱟᱹᱰᱤ ᱡᱟᱹᱥᱛᱤ ᱫᱟᱜ ᱵᱟᱝ ᱛᱟᱦᱮᱸᱜ ᱠᱟᱱᱟ ᱾
ᱟᱪᱪᱷᱟ ᱟᱪᱪᱷᱟ ᱾
ᱦᱳᱭ ᱾
ᱟᱪᱪᱷᱟ ᱛᱟᱦᱚᱞᱮ ᱦᱳᱭ ᱱᱚᱜᱼᱚ ᱱᱚᱝᱠᱟ ᱜᱮ ᱟᱫᱚ ᱫᱟᱜ ᱵᱟᱲᱟᱭ ᱫᱟᱭ ᱛᱟᱦᱞᱮ ᱜᱚᱢᱠᱮ ᱟᱞᱮᱭᱟᱜ ᱱᱚᱣᱟ ᱥᱩᱨ ᱜᱮᱭᱟ ᱛᱚ ᱯᱟᱴᱟᱵᱤᱱᱫᱟᱹ ᱛᱟᱦᱞᱮ ᱯᱟ ᱴᱟᱠ ᱵᱩᱸᱫᱟᱹ ᱠᱚᱵᱤᱱ ᱦᱮᱡ ᱵᱟᱲᱟ ᱟᱠᱟᱱ ᱜᱮᱭᱟ ᱥᱮ ᱵᱟᱝ?
ᱦᱚᱸ ᱢᱮᱱᱠᱷᱟᱱ ᱫᱚ ᱪᱟᱞᱟᱣ ᱦᱩᱭ ᱞᱮᱱ ᱛᱟᱦᱮᱱᱟ ᱢᱤᱫ ᱫᱷᱟᱣ ᱚᱱᱠᱟ ᱫᱚ ᱾ ᱮᱸᱫ ᱢᱟᱱᱮ ᱫᱤᱱᱠᱟᱞᱚᱢ ᱪᱟᱞᱟᱣ ᱦᱩᱭ ᱞᱮᱱ ᱛᱟᱦᱮᱱᱟ ᱾
ᱩᱸ ᱟᱞᱮᱭᱟᱜ ᱫᱚ ᱚᱱᱟ ᱯᱟᱴᱟᱵᱤᱸᱫᱟᱹ ᱥᱩᱨ ᱨᱮᱜᱮ ᱚᱲᱟᱜ ᱛᱟᱞᱮ ᱜᱚᱝᱠᱮ ᱾
ᱟᱪᱪᱷᱟ ᱟᱪᱪᱷᱟ ᱟᱪᱪᱷᱟ ᱾ ᱟᱹᱰᱤ ᱢᱚᱸᱡᱽ ᱠᱟᱛᱷᱟ ᱚᱱᱠᱟ ᱢᱟ ᱥᱟᱱᱛᱟᱲᱟᱜ ᱜᱚᱨᱚᱵᱟᱱ ᱯᱟᱛᱟ ᱠᱟᱱᱟ ᱯᱟᱴᱟᱵᱫᱷᱟᱹ, ᱵᱩᱨᱩ ᱵᱚᱸᱜᱟ ᱱᱚᱣᱟ ᱠᱚᱫᱚ ᱾
ᱦᱩᱸ ᱾
ᱦᱳᱭ ᱛᱟᱦᱚᱞᱮ ᱜᱚᱢᱠᱮ ᱚᱱᱠᱟ ᱫᱚ ᱱᱟᱦᱟᱜ ᱡᱚᱠᱷᱚᱱ ᱵᱩᱨᱩ ᱵᱚᱸᱜᱟ ᱵᱮᱱ ᱪᱟᱞᱟᱣᱮᱱᱟ ᱦᱟᱸᱜ ᱚᱱᱠᱟ ᱟ ᱪᱮᱫ ᱠᱚ ᱡᱚᱢ ᱧᱩ ᱦᱩᱭᱱᱟ ᱟᱵᱚᱣᱟᱜ ᱥᱟᱱᱛᱟᱲ ᱠᱚᱣᱟᱜ ᱯᱟᱛᱟ ᱨᱮ?
ᱥᱮ ᱚᱱᱠᱟ ᱨᱟᱹᱥᱠᱟᱹ ᱞᱟᱹᱜᱤᱫ ᱪᱮᱫ ᱠᱚᱵᱮᱱ ᱦᱟᱛᱟᱣ ᱵᱟᱲᱟ ᱞᱮᱫᱟ?
ᱡᱚᱢ ᱠᱚᱫᱚ ᱜᱚᱝᱠᱮ ᱟᱹᱰᱤ ᱠᱤᱪᱷᱩ ᱜᱮ ᱦᱩᱭᱱᱟ, ᱚᱸᱰᱮ ᱯᱟᱛᱲᱟ ᱯᱤᱴᱷᱟᱹ ᱠᱚ ᱵᱮᱱᱟᱣᱮᱫ ᱛᱟᱦᱮᱸᱜᱼᱟ ᱾ ᱚᱱᱟ ᱠᱚ ᱡᱚᱢ ᱵᱟᱲᱟ ᱦᱩᱭ ᱮᱱᱟ ᱾ ᱛᱟᱨᱯᱚᱨᱮ ᱦᱩᱭᱩᱜ ᱠᱟᱱᱟ ᱟᱵᱚᱣᱟᱜ ᱫᱚ ᱛᱤᱨᱭᱳ ᱡᱟᱦᱟᱸ ᱠᱚ ᱢᱮᱛᱟᱜᱼᱟ
ᱦᱳᱭ ᱾
ᱯᱤᱨᱭᱳ ᱫᱚ ᱱᱚᱸᱰᱮ ᱤᱧ ᱫᱟᱫᱩ ᱞᱟᱹᱜᱤᱫ ᱞᱤᱧ ᱦᱟᱛᱟᱣ ᱛᱚᱨᱟ ᱠᱮᱫᱟ ᱟᱹᱞᱤᱧ ᱛᱚ ᱩᱱᱟᱹᱜ ᱫᱚ ᱚᱨᱚᱝ ᱫᱚ ᱵᱟᱹᱞᱤᱧ ᱵᱟᱲᱟᱭᱟ ᱾
ᱦᱳᱭ ᱦᱳᱭ ᱱᱤᱛᱚᱜ ᱨᱮᱱ ᱥᱟᱱᱟᱢ ᱠᱚᱜᱮ ᱚᱱᱠᱟ ᱜᱮ ᱦᱟᱸᱜ ᱩᱱᱟᱹᱜ ᱫᱚ ᱵᱟᱲᱟᱭ ᱵᱟᱹᱱᱩᱜᱼᱟ ᱥᱮ ᱟᱯᱱᱟᱨ ᱠᱚᱣᱟᱜ ᱦᱚᱸ ᱩᱱᱟᱹᱜ ᱫᱚ ᱱᱟᱸᱜ ᱵᱟᱲᱟᱭ ᱵᱟᱹᱱᱩᱜᱼᱟ ᱾ ᱛᱚ ᱟᱵᱚᱣᱟᱜ, ᱟᱵᱚᱣᱟᱜ ᱡᱚᱠᱷᱚᱱ ᱥᱟᱱᱛᱟᱲ ᱠᱚᱣᱟᱜ ᱯᱟᱛᱟ ᱠᱟᱱᱟ ᱚᱱᱟ ᱦᱚᱛᱮᱡ ᱛᱮᱞᱤᱧ ᱠᱩᱞᱤ ᱠᱮᱜ ᱵᱮᱱᱟ ᱚᱱᱠᱟ ᱪᱮᱫ ᱠᱚ ᱦᱟᱛᱟᱣ ᱵᱟᱲᱟ ᱦᱩᱭ ᱞᱮᱱ ᱛᱟᱦᱮᱱᱟ ᱮᱱᱛᱮᱜ
ᱦᱮᱸ, ᱥᱩ----ᱡ ᱾ ᱠᱟᱹᱡ, ᱛᱟᱦᱞᱮ ᱚᱱᱟ ᱠᱚ ᱦᱟᱛᱟᱣ ᱵᱟᱲᱟ ᱦᱩᱭᱱᱟ ᱛᱤᱨᱭᱟᱹ- ᱢᱤᱨᱭᱟᱹ ᱠᱚᱣᱟ? ᱪᱷᱤᱠ, ᱟᱹᱜᱩ ᱦᱳᱭᱱᱟ ᱛᱟᱦᱞᱮ ᱫᱚᱢᱮ ᱜᱮ ᱨᱟᱹᱥᱠᱟᱹ ᱜᱮ ᱨᱟᱹᱥᱠᱟᱹ ᱵᱟᱲᱟ ᱦᱳᱭᱱᱟ ᱚᱸᱰᱮ ᱦᱚᱸ ᱴᱟᱢᱟᱠ ᱠᱚ ᱨᱩ ᱦᱳᱭᱱᱟ ᱾
ᱟᱪ-ᱪᱷᱟ ᱟᱪ-ᱪᱷᱟ, ᱟᱪᱷᱟ ᱟᱪᱦᱟ ᱦᱳᱭ ᱾ ᱟᱪ-ᱪᱷᱟ, ᱟᱪ-ᱪᱷᱟ ᱚᱱᱠᱟᱜᱮ ᱦᱟᱸᱜ ᱟᱫᱚ ᱟᱞᱤᱧ ᱦᱚᱸ ᱯᱟᱴᱟᱵᱤᱸᱫᱟᱹ ᱚᱱᱠᱟ ᱥᱮᱱ ᱞᱮᱱ ᱦᱩᱭ ᱛᱟᱦᱮᱱᱟ ᱚᱱᱠᱟ ᱢᱤᱫᱴᱮᱱ ᱡᱚᱴᱟᱣ ᱛᱟᱹᱟᱞᱤᱧ ᱟᱨ ᱛᱟᱨᱯᱚᱨ ᱢᱮᱱ ᱞᱮᱠᱷᱟᱱ ᱫᱚ ᱟᱞᱮ ᱮᱸᱰᱮ ᱠᱷᱚᱱ ᱫᱚ ᱠᱤᱪᱷᱩ ᱥᱟᱺᱜᱤᱧ ᱫᱷᱟᱨᱟ ᱜᱮᱭᱟ ᱛᱚ ᱧᱤᱫᱟᱹ ᱜᱮ ᱨᱩᱣᱟᱹᱲ ᱦᱳᱭᱱᱟ ᱚᱱᱠᱟ-ᱼ ᱚᱱᱟ ᱠᱚᱨᱮᱜᱮ ᱦᱳᱴᱮᱹᱞ ᱠᱚᱨᱮ ᱫᱟᱠᱟ ᱠᱚ ᱡᱚᱢ ᱵᱟᱲᱟ ᱠᱟᱛᱮᱜ
ᱟᱪᱪᱦᱟ ᱜᱚᱝᱠᱮ ᱮᱢᱚᱱ
ᱛᱚ ᱚᱱᱛᱮ, ᱚᱱᱛᱮ ᱨᱮ ᱢᱤᱫᱴᱮᱱ ᱚᱱᱠᱟ ᱱᱟᱸᱦᱜ ᱦᱳᱭ ᱦᱳᱭ ᱦᱮᱡ, ᱥᱮᱱ ᱵᱟᱲᱟ ᱦᱳᱭ ᱠᱟᱱ ᱜᱮᱭᱟ ᱾ ᱛᱟᱨᱯᱚᱨ ᱚᱱᱛᱮ ᱨᱮ ᱦᱟᱸᱜ ᱢᱮᱫᱴᱮᱱ ᱱᱚᱝᱠᱟ ᱡᱚᱴᱟᱣᱮ ᱛᱟᱦᱮᱸᱜ ᱠᱟᱱᱟ ᱮᱸ ᱥᱮᱵᱷᱤᱠ ᱠᱚᱜᱼᱟᱭ ᱛᱟᱦᱞᱮ ᱩᱱᱤ, ᱩᱱᱤ ᱥᱟᱶᱛᱮᱜᱮ ᱚᱱᱠᱟ ᱫᱟᱬᱟ ᱵᱟᱲᱟ ᱦᱳᱭᱱᱟ ᱟᱨ ᱚᱱᱠᱟ ᱟᱯᱱᱟᱨ ᱢᱟ ᱥᱟᱫᱷᱟᱨᱚᱱ ᱦᱚᱲ ᱟᱨ ᱚᱱ -ᱠᱟᱱ ᱢᱤᱫᱴᱟᱝ ᱦᱟᱭ ᱯᱨᱳᱯᱷᱟᱭᱤᱞ ᱦᱚᱲ ᱥᱚᱸᱜᱮ ᱫᱟᱬᱟ ᱵᱟᱲᱟ ᱦᱚᱸ ᱠᱟᱹᱴᱤᱡ ᱮᱴᱟᱜ ᱨᱚᱠᱚᱢ ᱵᱩᱡᱷᱟᱹᱜ ᱠᱟᱱ ᱛᱟᱦᱮᱱᱟ ᱾
ᱜᱚᱝᱠᱮ ᱮ ᱜᱚᱝᱠᱮ ᱱᱤᱭᱟᱹ ᱵᱟᱛ
ᱦᱳᱸ----ᱭᱮᱜ ᱾
ᱡᱟᱦᱟᱸ ᱠᱚ ᱢᱮᱛᱟᱜᱼᱟ ᱟᱵᱚᱣᱟᱜ ᱦᱩᱞ ᱫᱤᱵᱚᱥ ᱪᱮᱜ ᱠᱟ ᱟᱯᱮ ᱥᱮᱫ ᱫᱚ ᱯᱟᱞᱚᱱ ᱠᱮᱫ ᱛᱟᱵᱚᱱᱟ ᱠᱚ?
ᱟ ᱦᱚᱸ ᱢᱚᱸᱡᱽ ᱫᱷᱟᱨᱟᱜᱮ ᱯᱟᱞᱚᱱ ᱦᱳᱭ ᱠᱟᱱᱟ ᱛᱚ ᱾ ᱱᱚᱣᱟ ᱱᱤᱛᱚᱜ ᱟᱹᱰᱤ ᱢᱚᱸᱡᱽ ᱢᱮᱫᱴᱮᱱ ᱮᱸᱷ ᱟᱹᱱ ᱟᱹᱨᱤ ᱠᱚ ᱵᱮᱱᱟᱣ ᱟᱠᱟᱫ ᱛᱟᱵᱚᱱᱟ ᱡᱮ, ᱮᱱᱮ ᱦᱤᱞᱳᱜ ᱫᱚ ᱡᱮᱢᱚᱱ ᱚᱱᱟ ᱯᱨᱳᱜᱨᱟᱢ ᱡᱤᱱᱤᱥ ᱠᱚᱫᱚ ᱵᱟᱝ ᱠᱚᱨᱟᱣ ᱞᱮᱠᱷᱟᱱ ᱜᱮ ᱢᱚᱸᱡᱚᱜᱼᱟ ᱥᱮ, ᱟᱵᱮᱱ ᱪᱮᱫ ᱞᱮᱠᱟ ᱵᱮᱱ ᱢᱚᱱᱮᱭᱮᱫᱟ?
ᱦᱮᱸ ᱯᱨᱳᱜᱨᱟᱢ ᱡᱤᱱᱤᱥ ᱠᱚᱫᱚ ᱟᱵᱚᱣᱟᱜ ᱫᱚ ᱚᱱᱟ ᱫᱚ ᱮᱴᱟᱜ ᱨᱚᱠᱚᱢᱚᱜ ᱠᱟᱱᱟ ᱟᱫᱚ ᱯᱦᱟᱱ ᱥᱟᱱᱛᱟᱲ ᱥᱚᱢᱟᱡᱽ ᱫᱚ ᱚᱱᱟ ᱫᱚ ᱮᱴᱟᱜ ᱯᱟᱦᱴᱟ ᱛᱮ ᱪᱟᱞᱟᱜ ᱠᱟᱱᱟ ᱦᱩᱸ ᱦᱳᱭ ᱮᱱᱮᱡ ᱠᱚ ᱵᱟᱫ ᱠᱟᱛᱮᱜ ᱤᱱ ᱦᱤᱞᱳᱜ ᱫᱚ ᱾
ᱦᱳᱭ ᱢᱮᱱ ᱞᱮᱠᱷᱟᱱ ᱫᱚ ᱱᱟᱸᱜ ᱚᱱᱠᱟ ᱡᱮᱢᱚᱱ ᱥᱟᱨ ᱛᱮᱨᱟᱝ ᱠᱚᱫᱚ ᱦᱟᱸᱜ ᱚᱱᱟ ᱠᱚᱫᱚ ᱫᱚᱦᱚ ᱜᱟᱱ ᱠᱚᱜ ᱜᱮᱭᱟ ᱢᱮᱱᱞᱮ
ᱟᱸᱜ ᱾ ᱡᱚᱸᱦᱟᱨ, ᱜᱚᱝᱠᱮ ᱚᱱᱮ ᱠᱤᱱᱛᱩ ᱮᱱᱮᱡ ᱯᱟᱦᱴᱟ ᱠᱚᱫᱚ ᱚᱱᱟ ᱫᱚ ᱩᱪᱤᱛ ᱫᱚ ᱚᱸᱰᱮ ᱫᱚ ᱵᱟᱝ -ᱜᱤᱧ ᱢᱚᱱᱮᱭᱮᱫᱟ ᱤᱧ ᱫᱚ ᱾
ᱦᱳᱭ -ᱦᱳᱭ, ᱦᱳᱭ ᱾ ᱮᱠᱫᱚᱢ ᱱᱚᱣᱟ ᱫᱚ ᱟᱰᱤ ᱢᱚᱸᱡᱽ ᱠᱟᱛᱷᱟ ᱠᱟᱱ ᱜᱮᱭᱟ ᱚᱵᱚᱥᱥᱚ ᱱᱤᱛᱚᱜ ᱱᱚᱣᱟ ᱵᱷᱟᱜᱤ ᱢᱮᱫ ᱴᱮᱱ ᱢᱚᱸᱡᱽ ᱟᱹᱱ ᱟᱹᱨᱤ ᱠᱚ ᱟᱹᱜᱩ ᱟᱠᱟᱫ ᱛᱟᱵᱚᱱᱟ ᱟᱵᱚᱣᱟᱜ ᱱᱚᱣᱟ ᱥᱟᱶᱛᱟ ᱨᱮ ᱾
ᱟᱪ-ᱪᱷᱟ ᱜᱚᱝᱠᱮ, ᱠᱟᱹᱡ ᱜᱚᱝᱠᱮ ᱴᱟᱣᱟᱨ ᱠᱟᱹᱡ ᱰᱤᱥᱴᱟᱵᱽ ᱮᱛ ᱛᱟᱵᱮᱱᱟ ᱚᱸᱰᱮ ᱠᱷᱚᱱᱟᱜ ᱠᱟᱹᱡ ᱦᱟᱞᱠᱟ ᱵᱮᱱ ᱥᱚᱨᱟᱜ-ᱟ?
ᱚ ᱦᱚᱸ ᱦᱚᱸ ᱪᱮᱫᱟᱜ ᱵᱟᱝ ᱜᱮ? ᱚᱸ ᱱᱤᱛᱳᱜ ᱪᱮᱫ ᱞᱮᱠᱟ?
ᱛᱚ-ᱟ ᱠᱞᱤᱭᱟᱨ ᱜᱮ ᱟᱸᱡᱚᱢᱚᱜ ᱠᱟᱱ ᱛᱟᱵᱮᱱᱟ ᱜᱚᱝᱠᱮ ᱾
ᱦᱚᱭ -ᱦᱚᱭ -ᱦᱚᱭ, ᱦᱚᱭ ᱾ ᱛᱟᱦᱞᱮ ᱱᱟᱜ ᱟᱯᱮ ᱴᱚᱴᱷᱟᱨᱮ ᱪᱮᱫ ᱞᱮᱠᱟ ᱜᱚᱝ ᱛᱮ ᱚᱱᱠᱟ ᱢᱚᱦᱩᱞ ᱫᱩᱣᱟᱹᱥ ᱡᱟᱦᱟᱸ ᱟᱸ ᱦᱩᱞ ᱢᱟᱦᱟᱸ ᱢᱟᱱᱟᱣ ᱠᱟᱱᱟ ᱪᱮᱫ ᱞᱮᱠᱟ ᱯᱮ
ᱢᱟᱱᱮ ᱠᱟᱹᱡ ᱜᱳᱱᱰᱳᱜᱳᱞ ᱦᱳᱭᱳᱜ ᱛᱟᱦᱮᱸᱜ -ᱟ ᱠᱤᱱᱛᱩ ᱚᱱᱟ ᱫᱚ ᱜᱷᱟᱢ ᱾
ᱦᱳᱭ, ᱟᱪᱪᱷᱟ, ᱟᱪᱷᱟ, ᱟᱪᱷᱟ, ᱟᱪᱷᱟ,
ᱟᱹᱰᱤ ᱟᱹᱰᱤ ᱦᱚᱲ ᱱᱚᱰᱮ ᱠᱚ, ᱢᱤᱫᱴᱟᱝ ᱦᱚᱲᱮ ᱟᱯᱚᱛᱤᱭ ᱠᱟᱜᱼᱟ ᱡᱮ ᱱᱚᱸᱰᱮ ᱫᱚ ᱟᱞᱚᱯᱮ ᱠᱚᱨᱟᱣ ᱛᱟᱵᱚᱱᱟ, ᱞᱟᱹᱭᱫᱟ ᱤᱨ ᱠᱷᱚᱱᱟᱜ ᱞᱮ ᱠᱚᱨᱟᱣ ᱟᱹᱜᱩᱭᱮᱫᱟ ᱮᱵᱟᱨ ᱦᱚᱞᱮ ᱠᱚᱨᱟᱣᱟ,
ᱦᱮ, ᱦᱚᱸ,
ᱱᱤᱭᱟᱹᱵᱟᱨ ᱫᱚ ᱢᱳᱚᱴᱟᱢᱩᱴᱤ ᱵᱷᱟᱞᱤ ᱜᱮ ᱦᱩᱭ ᱟᱠᱟᱱᱟ᱾
ᱟᱪᱷᱟ ᱦᱳᱭ ᱢᱚᱡᱽ ᱠᱷᱟᱱ ᱜᱮ ᱢᱚᱸᱡᱽ, ᱟᱨ ᱢᱮᱱ ᱞᱮᱠᱷᱟᱱ ᱫᱚ ᱱᱚᱣᱟ ᱠᱚ ᱡᱤᱱᱤᱥ ᱟᱫᱚ ᱟᱯᱮ ᱞᱮᱠᱷᱟᱱ ᱜᱮ ᱢᱚᱸᱡᱽ ᱠᱚᱜᱼᱟ ᱟᱨ ᱪᱮᱫ, ᱡᱮᱦᱮᱛᱩᱠ ᱫᱚ ᱚᱱᱠᱟ ᱟᱵᱚᱣᱟᱜ ᱢᱤᱫ ᱴᱮᱱ ᱦᱳᱭ,
ᱟᱵᱚᱣᱟᱜ ᱢᱮᱫᱴᱮᱱ ᱥᱟᱱᱛᱟᱲ ᱥᱚᱢᱟᱡᱽ ᱨᱮᱱᱟᱜ ᱠᱟᱱᱟ ᱥᱮ ᱱᱚᱣᱟ ᱫᱚ ᱟᱯᱚᱛᱛᱤ ᱨᱮᱱᱟᱜ ᱫᱚ ᱵᱟᱝ ᱞᱮᱠᱟ ᱜᱮ᱾
ᱦᱳᱭ, ᱦᱳᱭ, ᱦᱳᱭ, ᱦᱳᱭ,
ᱛᱟᱦᱚᱞᱮ ᱜᱚᱝᱠᱮ ᱟᱹᱵᱤᱱ ᱫᱚ ᱠᱟᱹᱢᱤ ᱠᱚᱫᱚ ᱪᱮᱫ ᱵᱤᱱ ᱠᱟᱹᱢᱤ ᱵᱟᱲᱟᱭ ᱜᱮᱭᱟ?
ᱟᱸᱦ ᱚᱱᱠᱟ ᱫᱚ ᱦᱟᱸᱜ ᱟᱹᱞᱤᱧ ᱫᱚ ᱚᱱᱠᱟ ᱢᱟ ᱚᱲᱟᱜ ᱠᱚᱨᱮᱱᱟᱜ ᱜᱮ ᱱᱟᱦᱟᱜ ᱥᱚᱝᱥᱟᱨ ᱨᱮᱱᱟᱜ ᱜᱮ ᱮᱴᱟᱜ ᱠᱤᱪᱷᱩ ᱠᱟᱹᱢᱤ ᱠᱚᱫᱚ ᱵᱟᱹᱱᱩᱜᱼᱟ᱾
ᱟᱪᱪᱷᱟ ᱜᱚᱝᱠᱮ, ᱤᱧ ᱦᱚᱸ ᱜᱚᱝᱠᱮ ᱠᱟᱹᱢᱤ ᱫᱚᱞᱤᱧ ᱠᱟᱹᱢᱤ ᱵᱟᱲᱟᱭ ᱜᱮᱭᱟ ᱱᱤᱛᱚᱜ ᱫᱚ ᱟᱭᱩ ᱵᱟᱵᱟ ᱠᱚᱫᱚ ᱵᱟᱹᱱᱩᱜ ᱠᱚᱛᱟᱞᱤᱧᱟ, ᱵᱚᱭᱮᱥ ᱫᱚ ᱠᱚᱢ ᱫᱚ ᱠᱚᱢ ᱜᱮᱭᱟ ᱛᱟᱦᱞᱮ ᱟᱹᱞᱤᱧ ᱫᱚ ᱛᱟᱦᱚᱞᱮ ᱜᱚᱝᱠᱮ ᱟᱹᱞᱤᱧ ᱫᱚ ᱢᱤᱥᱛᱤᱨᱨᱤ ᱞᱟᱭᱤᱱ ᱨᱮᱞᱤᱧ ᱪᱟᱞᱟᱣ ᱠᱟᱱᱟ ᱱᱤᱛᱚᱜ ᱫᱚ ᱵᱷᱟᱞᱮ ᱟᱞᱤᱧᱟᱜ ᱦᱚᱸ ᱪᱟᱞᱟᱜ ᱠᱟᱱ ᱛᱟᱹᱞᱤᱧᱟ,
ᱟᱪᱪᱷᱟ ᱟᱪᱪᱷᱟ ᱟᱪᱪᱷᱟ ᱚᱱᱟ ᱦᱚᱸ ᱢᱚᱸᱡᱽ ᱠᱟᱛᱷᱟ ᱠᱟᱱ ᱜᱮᱭᱟ᱾ ᱴᱮᱱ ᱥᱚᱜ ᱥᱚᱝᱥᱟᱨ ᱪᱟᱞᱟᱣ ᱞᱟᱹᱜᱤᱫ ᱡᱟᱦᱟᱸᱱᱟᱜ ᱛᱚ ᱡᱟᱦᱟᱸᱱᱟᱜ ᱛᱚ ᱪᱤᱠᱟᱹᱭ ᱜᱮ ᱞᱟᱜᱟᱜᱼᱟ ᱥᱮ᱾
ᱦᱸ ᱡᱟᱦᱟᱸᱱᱟᱜ ᱛᱚ ᱡᱟᱦᱟᱸᱱᱟᱜ ᱪᱤᱠᱟᱹᱭ ᱜᱮᱞᱟ ᱱᱚᱱᱛᱮ ᱵᱚᱠᱚᱧ ᱦᱚᱸᱭ ᱢᱮᱱᱟᱭᱟ ᱩᱱᱤ ᱦᱚᱸ, ᱩᱱᱤ ᱫᱚ ᱚᱲᱟᱜ ᱠᱚᱨᱮ ᱜᱮ ᱧᱮᱞ ᱵᱟᱲᱟᱭ ᱛᱟᱞᱤᱧ ᱜᱮᱭᱟᱭ ᱪᱟᱥᱵᱟᱥ ᱠᱚ᱾ ᱛᱟᱦᱞᱮ ᱱᱤᱛᱚᱜᱷᱚ ᱫᱚ ᱠᱟᱹᱡ ᱪᱟᱥ ᱨᱮᱧ ᱦᱮᱡ ᱟᱠᱟᱱᱟ ᱚᱲᱟᱜ ᱥᱮᱫ᱾ ᱦᱸ,
ᱛᱟᱦᱚᱞᱮ ᱜᱚᱝᱠᱮ ᱱᱤᱛᱚᱜ ᱫᱚ ᱚᱲᱟᱜ ᱠᱚᱨᱮ ᱦᱚᱸ ᱱᱟᱯᱟᱭ ᱵᱟᱲᱟ ᱜᱮ ᱵᱟᱝ?
ᱦᱳᱭ ᱱᱤᱛᱚᱜ ᱥᱟᱱᱟᱢ ᱠᱚᱜᱮ ᱢᱚᱡᱽ ᱵᱟᱲᱟ ᱜᱮ ᱱᱟᱦᱟᱜ ᱱᱤᱭᱟᱹ ᱵᱮᱲᱟ ᱫᱚ,
ᱟᱫᱚ ᱚᱱᱮ ᱠᱟᱹᱡ ᱠᱷᱟᱨᱟᱯᱚᱜ ᱠᱟᱱᱟ ᱡᱮ ᱵᱟᱭ ᱫᱟᱜ ᱫᱟᱜ ᱡᱟᱹᱲᱤᱭᱫᱟ ᱚᱱᱛᱮ ᱫᱚ᱾
ᱦᱳᱭ ᱟᱨ ᱪᱩᱠᱟᱭᱟᱵᱮᱱ ᱦᱟᱸᱝ, ᱚᱱᱟ ᱢᱟ ᱪᱚᱴ ᱪᱟᱸᱫᱳᱣᱟᱜ ᱜᱮ ᱟᱡᱮ ᱢᱚᱱᱮ ᱠᱷᱟᱱ ᱫᱚ ᱫᱟᱜ ᱟᱭ ᱟᱡ ᱵᱟᱭ ᱢᱚᱱᱮ ᱠᱷᱟᱱ ᱟᱵᱚ ᱫᱚ ᱪᱮᱫ ᱦᱚᱸ ᱵᱟᱵᱚᱱ ᱪᱤᱠᱟᱹ ᱫᱮᱭᱟᱜᱼᱟ᱾
ᱦᱳᱭ, ᱛᱳ ᱜᱚᱝᱠᱮ ᱦᱟᱸᱜ ᱱᱚᱜᱼᱚᱭ ᱦᱟᱸᱜ ᱚᱠᱛᱚ ᱠᱚᱦᱚᱸ ᱢᱩᱪᱟᱹᱫ ᱦᱤᱡᱩᱜ ᱠᱟᱱᱟ, ᱦᱳᱭ,